ᱦᱮᱸ ᱢᱮᱱᱮᱫ ᱠᱟᱱᱟ ᱞᱤᱧ ᱟᱲᱟᱝ ᱴᱷᱤᱠ ᱜᱮᱵᱤᱱ ᱟᱸᱡᱚᱢᱮᱫ ᱠᱟᱱ ᱛᱟᱦᱮᱸ ᱛᱟᱹᱞᱤᱧᱟ‌?
ᱦᱮᱸ ᱴᱷᱤᱠ ᱜᱮ ᱟᱸᱡᱚᱢᱚᱜ ᱠᱟᱱᱟ ᱟᱹᱞᱤᱧᱟᱜ ᱴᱷᱤᱠ ᱜᱮ ᱟᱸᱡᱚᱢᱚᱜ ᱠᱟᱱᱟ?
ᱦᱮᱸ ᱢᱳᱴᱟᱢᱩᱴᱤ ᱵᱮᱥ ᱜᱮ ᱟᱸᱡᱚᱢᱚᱜ ᱠᱟᱱ ᱛᱟᱹᱵᱤᱱᱟ ᱾ ᱛᱚ ᱱᱟᱯᱟᱭ ᱵᱟᱲᱟ ᱜᱮᱭᱟ ᱵᱤᱱ?
ᱦᱮᱸ ᱱᱟᱯᱟᱭ ᱜᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱢᱚᱴᱟᱢᱩᱴᱤ ᱫᱚ ᱱᱟᱯᱟᱭ ᱜᱮ ᱥᱟᱶᱛᱮ ᱚᱲᱟᱜ ᱨᱤᱱ ᱜᱚᱜᱚᱼᱵᱟᱵᱟ ᱛᱟᱠᱚ ᱦᱚᱸ ᱪᱟᱸᱫᱳ ᱵᱟᱵᱟ ᱫᱟᱭᱟ ᱟᱥᱤᱨᱵᱟᱫ ᱛᱮ ᱱᱟᱯᱟᱭ ᱜᱮ ᱾ ᱟᱨ ᱞᱤᱧ ᱢᱮᱱᱟ ᱡᱚᱛᱚ ᱦᱚᱲ ᱡᱚᱛᱚ ᱡᱮᱢᱚᱱ ᱥᱩᱠ ᱟᱨ ᱥᱩᱞᱩᱠ ᱨᱮᱜᱮ ᱵᱚᱱ ᱛᱟᱦᱮᱸᱱ ᱾ ᱡᱟᱭᱡᱩᱜᱽ ᱱᱚᱣᱟ ᱜᱮᱵᱚᱱ ᱱᱮᱦᱚᱸᱨ ᱡᱚᱦᱟᱸᱨᱟ ᱪᱟ ᱪᱟᱸᱫᱚ ᱵᱟᱝᱜᱟ ᱴᱷᱮᱱ ᱦᱳᱭ ᱛᱚᱵᱮ ᱪᱮᱫ ᱠᱚᱵᱮᱱ ᱪᱤᱠᱟ ᱭᱮᱫ ᱠᱟᱱᱟ ᱛᱚᱵᱮ
ᱪᱮᱠᱟᱹ ᱦᱚᱸ ᱵᱟᱝ ᱱᱤᱛᱚᱜ ᱫᱩᱲᱩᱵ ᱵᱟᱲᱟ ᱦᱩᱭ ᱟᱠᱟᱱᱟ
ᱴᱷᱤᱠ ᱴᱷᱤᱠ ᱡᱚᱢ ᱵᱟᱲᱟ ᱠᱩᱫᱚ
ᱡᱚᱢ ᱵᱟᱲᱟ ᱠᱩᱫᱚ ᱟᱹᱣᱨᱤ ᱦᱩᱭᱩᱜᱼᱟ
ᱟᱪᱪᱷᱟ ᱦᱳᱭ ᱟᱞᱮ ᱫᱚ ᱡᱮᱞᱮᱠᱟ ᱫᱟᱠᱟ ᱛᱩ ᱵᱟᱲᱟ ᱫᱟᱠᱚ ᱛᱚᱵᱮ ᱡᱚᱢ ᱠᱚᱫᱚ ᱦᱟᱸᱜ ᱵᱟᱭ ᱦᱩᱭ ᱠᱟᱱᱟ ᱛᱚ ᱡᱚᱢ ᱵᱟᱭ ᱠᱚᱛᱮ ᱦᱚ ᱯᱟᱥᱮ ᱦ ᱟᱴ ᱜᱷᱚᱱᱴᱟ ᱛᱟᱭᱚᱢ ᱦᱟᱸ ᱞᱮ ᱡᱚᱢ ᱾ ᱛᱚ ᱛᱚ ᱴᱷᱤᱠ ᱜᱮᱭᱟ ᱛᱚ ᱟᱞᱟᱝ ᱚᱠᱟ ᱴᱟᱜ ᱛᱚ ᱟᱞᱟᱝ ᱛᱟᱞᱟ ᱢᱤᱫ ᱵᱟᱨ ᱪᱮᱫ ᱠᱚᱪᱚᱝ ᱫᱟᱢᱟᱱᱟᱜ ᱠᱟᱛᱷᱟ ᱦᱚᱛᱚ ᱢᱮᱱᱟᱜ ᱟᱠᱟᱫᱟ ᱛᱚ ᱚᱱᱟ ᱠᱚ ᱵᱤᱥᱚᱭ ᱛᱮ ᱜᱮ ᱞᱟᱝ ᱜᱟᱯᱟᱞ ᱢᱟᱨᱟᱣ ᱤᱫᱤᱭᱟ ᱞᱟᱦᱟ ᱤᱫᱤᱭᱟᱞᱟᱝ ᱛᱚ ᱜᱟᱯᱟᱞ ᱢᱟᱨᱟᱣ ᱫᱚ ᱦᱟᱸᱜ ᱱᱤᱭᱟᱹ ᱠᱟᱱ ᱜᱮᱭᱟ ᱦᱮᱸ ᱛᱚᱵᱮ ᱢᱟᱲᱟᱝ ᱨᱮ ᱱᱤᱭᱟᱹᱞᱤᱧ ᱠᱩᱞᱤ ᱵᱤᱱᱟ ᱡᱮ ᱦᱮᱸ ᱢᱮᱱ ᱠᱮᱜᱼᱟ ᱞᱤᱧ ᱡᱮ ᱟᱯᱮ ᱥᱮᱫ ᱫᱟᱜ ᱡᱟᱨᱤ ᱠᱚ ᱦᱟᱸᱜ ᱪᱮᱫ ᱞᱮᱠᱟ ᱟᱨ ᱛᱷᱚᱲᱟ ᱜᱟᱱ ᱠᱟᱹᱴᱤᱡ ᱞᱟᱹᱭ ᱵᱮᱱ
ᱟᱞᱮ ᱥᱮᱫ ᱫᱟᱜ ᱡᱟᱹᱲᱤ ᱫᱚ ᱚᱱᱮ ᱦᱚᱞᱟ ᱢᱟᱸᱫᱮᱨ ᱠᱷᱚᱱ ᱫᱟᱜ ᱮ ᱜᱮᱭᱟᱭ ᱚᱱᱠᱟ ᱫᱚ ᱵᱟᱝ ᱡᱮ ᱪᱟᱥ ᱦᱩᱭᱩᱜᱼᱟ ᱚᱱᱠᱟ ᱫᱚ ᱵᱟᱝ
ᱟᱪᱪᱷᱟ
ᱦᱚᱲ ᱞᱚᱦᱚᱫᱚᱜ ᱞᱮᱠᱟ
ᱴᱷᱤᱠ ᱴᱷᱤᱠ
ᱦᱳᱭ ᱪᱟᱨᱟ ᱠᱚ ᱜᱤᱰᱤ ᱵᱟᱲᱟ ᱦᱩᱭ ᱠᱟᱱᱟ ᱦᱳᱭ ᱫᱚ ᱟᱫᱚ ᱚᱱᱠᱟ ᱡᱮ ᱚᱱᱟ ᱠᱚ ᱨᱚᱦᱚᱭᱚᱜᱼᱟ ᱥᱮ ᱪᱮᱠᱟᱹᱜᱼᱟ ᱚᱱᱟ ᱦᱚᱸ ᱵᱟᱝ ᱢᱮᱱᱚᱜᱚᱜ ᱠᱟᱱᱟ
ᱟᱪᱪᱷᱟ ᱦᱳᱭ ᱟᱞᱮ ᱥᱮᱫ ᱦᱚᱸ ᱱᱚᱝᱠᱟ ᱠᱟᱱ ᱜ ᱜᱮᱭᱟ ᱢᱟᱱᱮ ᱧᱮᱞᱚᱜ ᱞᱮᱠᱟ ᱛᱮ ᱧᱩᱛᱩᱢᱚᱜ ᱞᱮᱠᱟᱛᱮ ᱫᱟᱜ ᱫᱟᱭ ᱛᱚᱵᱮ ᱚᱱᱟ ᱫᱟᱜ ᱫᱚ ᱦᱟᱜ ᱠᱟᱹᱢᱤ ᱨᱮ ᱠᱟᱹᱢᱤ ᱨᱮᱭᱟᱜ ᱞᱮᱠᱟ ᱫᱚ ᱛᱚ ᱵᱟᱝ ᱦᱩᱭᱩᱜ ᱠᱟᱱᱟ ᱦᱟᱜ ᱵᱚᱨᱛᱚᱢᱟᱱ ᱥᱤᱡᱟᱹᱱ ᱦᱤᱥᱟᱹᱵ ᱞᱮᱠᱟ ᱛᱮ ᱟᱫᱚ ᱠᱚᱢᱥᱚᱢ ᱥᱮ ᱚᱞᱯᱚᱯᱚᱟᱭ ᱦᱩᱭᱩᱜ ᱚ ᱠᱟᱛᱮ ᱡᱮᱦᱮᱛᱩ ᱦᱩᱲᱩ ᱨᱚᱦᱚᱭ ᱛᱚ ᱟᱞᱮ ᱥᱮᱫ ᱚᱱᱮ ᱚᱱᱠᱟ ᱢᱚᱡᱽ ᱢᱮᱞᱟᱭ ᱫᱟ ᱚᱱᱟ ᱢᱚᱡᱽ ᱛᱮ ᱟᱫᱚ ᱡᱟᱭ ᱦᱚᱸ ᱚᱱᱟ ᱛᱟᱭᱚᱢ ᱥᱤᱛᱩᱝ ᱵᱟᱲᱟ ᱠᱮᱫᱟᱭ ᱛᱚ ᱥᱤᱛᱩᱝ ᱵᱟᱲᱟ ᱠᱮᱫ ᱠᱷᱟ ᱫᱚ ᱦᱟᱸᱜ ᱠᱷᱮᱛ ᱠᱚᱦᱚᱸ ᱟᱞᱮ ᱟᱨ ᱢᱤᱫ ᱢᱤᱫᱴᱮᱡ ᱠᱷᱟᱹᱛᱤᱨ ᱛᱮ ᱞᱮ ᱥᱩᱵᱤᱫᱷᱟ ᱜᱮᱭᱟ ᱚᱱᱟ ᱫᱚ ᱟᱸ ᱢᱟᱱᱮ ᱟᱞᱮ ᱚᱱᱠᱟᱜᱮ ᱱᱤᱴᱯ ᱥᱮᱫ ᱦᱚᱸ ᱢᱟᱱᱮ ᱡᱟᱭᱜᱟ ᱢᱮᱱᱟᱜ ᱛᱟᱞᱮᱭᱟ ᱪᱚᱯᱩᱫ ᱜᱮᱭᱟ ᱛᱟᱨ ᱢᱟᱱᱮ ᱚᱸᱰᱮ ᱢᱮᱱᱟᱜ ᱛᱟᱞᱮᱭᱟ ᱟᱫᱚ ᱚᱱᱟ ᱰᱟᱹᱰᱤ ᱫᱟᱜ ᱛᱮᱞᱮ ᱥᱟᱥᱟᱱ ᱵᱟᱲᱟᱟᱣ ᱟᱠᱟᱱᱟ᱾ ᱚᱱᱟᱜᱮ ᱦᱟᱸᱜ ᱥᱩᱵᱤᱫᱷᱟ ᱫᱚᱞᱮ ᱧᱟᱢ ᱠᱮᱫᱟ᱾
ᱟᱨ ᱛᱟᱦᱚᱞᱮ ᱟᱯᱮᱥᱮᱫ ᱫᱚ ᱪᱟᱥ ᱠᱚᱫᱚ ᱛᱤᱱᱟᱹᱜ ᱵᱟᱨ ᱜᱮ ᱦᱩᱭᱩᱜ ᱜᱮᱭᱟ?
ᱦᱳᱭ ᱦᱳᱭ ᱛᱚ ᱩᱛᱩ ᱡᱤᱱᱤᱥ ᱠᱚᱫᱚ ᱵᱚᱨᱛᱚᱢᱟᱱ ᱥᱤᱡᱟᱹᱱ ᱨᱮᱭᱟᱜ ᱪᱮᱫ ᱠᱚ ᱦᱟᱸᱜ ᱯᱮ ᱪᱟᱥ ᱵᱟᱲᱟᱣ ᱟᱠᱟᱫ ᱛᱟᱵᱩᱱᱟ?
ᱦᱮᱸ ᱱᱤᱛᱚᱜ ᱫᱚ ᱟᱞᱮ ᱫᱚ ᱩᱛᱩ ᱠᱩᱫᱚ ᱚᱱᱠᱟ ᱫᱚ ᱵᱟᱞᱮ ᱪᱟᱥ ᱜᱮᱭᱟ᱾ ᱚᱱᱟ ᱨᱮᱭᱟᱲ ᱫᱤᱱ ᱜᱮ ᱡᱟ ᱠᱚᱷᱯᱤ ᱠᱚ ᱪᱟᱥ ᱦᱩᱭᱩᱜᱼᱟ ᱵᱮᱸᱜᱟᱲ ᱢᱟᱹᱨᱤᱪ ᱠᱚ ᱵᱞᱟᱛᱤ ᱠᱚ᱾
ᱦᱳᱭ
ᱟᱨ ᱦᱳᱲᱳ ᱫᱚ ᱦᱳᱲᱳ ᱪᱟᱥ ᱫᱚ ᱢᱤᱫ ᱫᱷᱟᱣ ᱜᱮ ᱦᱩᱭᱩᱜᱼᱟ ᱟᱞᱮᱥᱮᱫ ᱫᱚ ᱡᱟ ᱱᱚᱶᱟ᱾
ᱴᱷᱤᱠ ᱴᱷᱤᱠ ᱦᱳᱭ ᱴᱷᱤᱠ ᱦᱳᱭ ᱟᱞᱮᱥᱮᱫ ᱦᱚᱸ
ᱡᱩᱫᱤ ᱫᱟᱜᱽ ᱠᱷᱟᱡ ᱫᱚ ᱦᱳᱭᱳᱜᱼᱟ ᱟᱨ ᱵᱟᱠᱷᱟᱱ ᱫᱚ ᱚᱱᱠᱟ ᱜᱮ ᱛᱟᱦᱮᱱᱟ᱾
ᱦᱳᱭ ᱟᱞᱮ ᱥᱮᱫ ᱦᱚᱸ ᱚᱱᱮ ᱠᱚ ᱢᱮᱱᱟ ᱢᱤᱫ ᱫᱷᱟᱣ ᱜᱮᱞᱮ ᱨᱚᱦᱚᱭᱫᱟ᱾ ᱟᱨ ᱚᱠᱚᱭ ᱠᱚᱪᱚᱝ ᱦᱚᱭᱛᱚ ᱤᱭᱟᱹ ᱥᱳᱞᱟᱨ ᱥᱮ ᱢᱚᱴᱚᱨ
ᱨᱚᱦᱚᱭ ᱠᱚ ᱛᱚᱵᱮᱻ ᱠᱷᱟᱹᱛᱤᱨ ᱛᱮ ᱢᱟᱱᱮ ᱢᱤᱫ ᱥᱮᱨᱢᱟ ᱨᱮ ᱢᱤᱫ ᱫᱷᱟᱣ ᱞᱮ ᱦᱳᱭᱟ ᱚᱱᱟ ᱦᱚᱸ ᱟᱵᱮᱱ ᱢᱮᱱ ᱠᱮᱫ ᱪᱟᱸᱫᱚ ᱵᱚᱸᱜᱟ ᱟᱥᱤᱨᱵᱟᱫᱽ ᱥᱮ ᱫᱟᱭ ᱫᱟᱲᱮ ᱛᱮᱜᱮ ᱦᱟᱸᱜ ᱞᱮ ᱨᱚᱦᱚᱭ ᱠᱷᱟᱡ ᱫᱚᱞᱮ ᱨᱚᱦᱚᱭ ᱛᱟᱦᱮᱸ ᱦᱟᱸᱜ ᱛᱚ ᱥᱮᱨᱢᱟ ᱡᱩᱫᱤ ᱫᱟᱜ ᱟ ᱵᱚᱱᱟ᱾ ᱛᱚ ᱵᱟᱵᱚᱱ ᱨᱚᱦᱚᱭᱟ ᱵᱟᱭ ᱫᱟᱜ ᱵᱩᱱ ᱠᱷᱟᱡ᱾
ᱵᱟᱭ ᱫᱟᱜ ᱠᱷᱟᱡ ᱪᱮᱫ ᱮᱢ ᱪᱮᱠᱟ ᱫᱟᱲᱮᱭᱟᱜᱼᱟ᱾
ᱟᱫᱚ ᱡᱩᱫᱤ ᱫᱟᱜ ᱟᱵᱚᱱ ᱠᱷᱟᱡ ᱢᱚᱸᱡᱽ ᱛᱮ ᱨᱚᱦᱚᱭᱚᱜᱼᱟ ᱛᱚᱵᱮ ᱡᱮᱞᱮᱠᱟ ᱵᱮᱱ ᱢᱮᱱᱠᱮᱜᱼᱟ ᱪᱟᱞᱟᱣᱮᱱ ᱵᱚᱪᱷᱚᱨ ᱫᱚ ᱯᱟᱥᱮᱡ ᱦᱟᱸᱜ ᱮᱠᱟᱞ ᱛᱮᱜᱮ ᱵᱟᱭ ᱫᱟᱜ ᱞᱮᱫᱟᱹ᱾ ᱛᱚ ᱵᱟᱭ ᱫᱟᱜ ᱞᱮᱫ ᱠᱷᱟᱹᱛᱤᱨ ᱛᱮ ᱦᱚᱭᱛᱚ ᱚᱱᱮ ᱠᱚ ᱢᱮᱱᱟ ᱱᱟᱹ ᱱᱟᱹᱢᱟᱹᱭᱚᱜ ᱞᱮᱠ ᱚᱱᱠᱟᱞᱮ ᱨᱚᱦᱚᱭ ᱵᱟᱲᱟ ᱠᱮᱫᱟ ᱟᱫᱚᱢᱟᱜ ᱫᱚ ᱵᱟᱞᱮ ᱨᱚᱦᱚᱭ ᱫᱟᱲᱮᱭᱫᱟ ᱛᱚ ᱚᱱᱮᱚᱝᱠᱟ ᱦᱟᱸᱜ ᱢᱟᱱᱮ ᱚᱥᱩᱵᱤᱫᱷᱟ ᱨᱮᱞᱮ ᱯᱟᱲᱟᱣᱱᱟ ᱪᱟᱞᱚᱱ ᱵᱪᱷᱚᱨ ᱫᱚ᱾
ᱚ ᱟᱞᱮ ᱫᱚ ᱪᱟᱞᱟᱣ ᱥᱮᱨᱢᱟ ᱫᱚ ᱵᱷᱟᱜᱮ ᱜᱮ ᱪᱟᱥ ᱠᱚ ᱦᱳᱭ ᱠᱟᱱ ᱛᱟᱞᱮᱭᱟᱹ ᱾
ᱦᱳᱭ
ᱡᱚᱛᱚ ᱜᱮ ᱟᱨ ᱟᱯᱮᱥᱮᱫ ᱫᱚ ᱛᱟᱦᱞᱮ ᱯᱚᱨᱚᱵᱽ ᱠᱚᱫᱚ ᱪᱮᱫ ᱠᱚ ᱦᱳᱭᱳᱜ ᱜᱮᱭᱟ?
ᱦᱳᱭ ᱟᱞᱮᱥᱱ ᱫᱚ ᱯᱚᱨᱚᱵᱽ ᱫᱚ ᱚᱱᱮ ᱠᱚ ᱢᱮᱱᱟ ᱯᱟᱛᱟ ᱯᱚᱨᱚᱵᱽ ᱢᱟ ᱮᱱᱛᱮᱫ ᱡᱟᱭᱜᱟ ᱡᱟᱭᱜᱟ ᱛᱮ ᱦᱳᱭᱳᱜ ᱜᱮᱭᱟ ᱛᱚᱵᱮ ᱚᱱᱟ ᱫᱚ ᱵᱟᱹᱞᱤᱧ ᱥᱟᱵ ᱵᱟᱲᱟᱜ ᱠᱟᱱᱟ ᱛᱚ ᱠᱷᱩᱵ ᱡᱟᱹᱥᱛᱤ ᱟᱞᱮ ᱤᱭᱟᱹ ᱦᱩᱭᱩᱜ ᱛᱟᱦᱮᱱᱟ᱾ ᱦᱮᱸ ᱦᱮᱸ ᱚᱱᱟ ᱠᱚᱜᱮ ᱦᱩᱭᱩᱜᱼᱟ ᱡᱮᱞᱮᱠᱟ ᱵᱚᱪᱷᱚᱨ ᱨᱮ ᱟᱻ ᱯᱩᱱ ᱫᱷᱟᱹᱣ ᱵᱚᱱ ᱵᱚᱸᱜᱟᱜ ᱠᱟᱱᱟ ᱛᱚᱵᱮ ᱵᱮᱥ ᱠᱟᱛᱮ ᱵᱟᱨᱭᱟ ᱮᱱᱛᱜ ᱯᱚᱨᱚᱵᱽ ᱛᱟᱦᱮᱱ ᱠᱟᱱ ᱛᱟᱹᱵᱚᱱᱟ᱾ ᱛᱚ ᱵᱟᱦᱟ ᱥᱮ ᱥᱚᱦᱨᱟᱭ ᱟᱨ ᱵᱚᱸᱜᱟᱜ ᱠᱟᱱᱟ ᱵᱚᱱ ᱡᱮ ᱛᱚ ᱚᱱᱮ ᱠᱚ ᱢᱮᱱᱟ ᱟᱭᱢᱟ ᱦᱚᱲᱜᱮ ᱦᱟᱸᱜ ᱠᱚ ᱢᱮᱱᱟ ᱤᱭᱟᱹ ᱚᱢᱵᱚᱵᱚᱛᱤ ᱛᱚ ᱟᱞ ᱥᱮᱫ ᱫᱚ ᱦᱟᱸᱜ ᱱᱚᱣᱟ ᱫᱚᱞᱮ ᱢᱮᱛᱟᱜ ᱠᱟᱱᱟ ᱦᱟᱸᱜ ᱤᱭᱟᱹ ᱮᱨᱚᱜ ᱯᱩᱡᱟᱹ᱾ ᱛᱚ ᱚᱱᱮ ᱦᱩᱲᱩ ᱟᱯᱷᱚᱨ ᱞᱟᱦᱟ ᱞᱟᱦᱟ ᱛᱮᱜᱮ ᱦᱟᱸᱜ ᱢᱟᱱᱮ ᱱᱚᱣᱟ ᱞᱮ ᱯᱩᱡᱟᱹᱜᱼᱟ᱾ ᱛᱚ ᱡᱟᱦᱮᱨ ᱛᱷᱟᱱ ᱨᱮ ᱛᱚ ᱚᱱᱟ ᱛᱟᱭᱚᱢ ᱦᱟᱸᱜ ᱟᱨᱦᱚᱸ ᱡᱮ ᱡᱮᱞᱮᱠᱟ ᱠᱚ ᱢᱮᱱᱟ ᱦᱩᱲᱩ ᱡᱚᱠᱷᱚᱱ ᱵᱤᱞᱤᱜᱼᱟ ᱛᱚ ᱜᱮᱫ ᱞᱟᱦᱟ ᱞᱟᱦᱟ ᱨᱮ ᱛᱚ ᱡᱟᱱᱛᱷᱟᱲ ᱯᱩᱡᱟᱹᱜ ᱟᱞᱮ ᱦᱟᱸᱜ᱾ ᱛᱚ ᱚᱱᱟ ᱦᱩᱲᱩ ᱜᱮᱫ ᱵᱤᱥᱚᱭ ᱛᱮᱜᱮ ᱡᱟᱱᱛᱷᱟᱲ ᱯᱩᱡᱟᱹ ᱵᱟᱲᱟ ᱵᱷᱟᱜᱟᱣ ᱠᱟᱛᱮᱫ, ᱚᱱᱟ ᱛᱟᱭᱚᱢ ᱫᱤᱱ ᱚᱠᱚᱭ ᱠᱚ ᱪᱚᱝ ᱟᱜ ᱡᱩᱫᱤ ᱵᱤᱞᱤᱣ ᱠᱟᱱ ᱠᱷᱟᱡ ᱫᱚᱠᱚ ᱜᱮᱫ ᱫᱟᱲᱮᱭᱟᱜᱼᱟ᱾ ᱛᱚ ᱯᱩᱡᱟᱹ ᱞᱟᱦᱟ ᱨᱮᱫᱚ ᱮᱱᱛᱮᱫ ᱚᱠᱚᱭ ᱦᱚᱸ ᱵᱟᱞᱮ ᱜᱮᱫᱟ᱾
ᱟᱨ ᱡᱮᱞᱮᱠᱟ ᱚᱱᱟ ᱛᱟᱭᱚᱢ ᱦᱟᱸᱜ ᱥᱚᱦᱨᱟᱭ ᱜᱮ ᱦᱟᱸᱜ ᱦᱤᱡᱩᱜ ᱛᱟᱵᱚ ᱛᱟᱵᱚᱱᱟ ᱮᱱᱛ ᱟᱵᱚᱣᱟᱜ ᱮᱱᱛᱜ ᱥᱟᱱᱛᱟᱲ ᱡᱟᱛᱟᱜ ᱮᱱ ᱢᱟᱨᱟᱝ ᱢᱤᱫᱴᱮᱱ ᱯᱚᱨᱚᱵᱽ ᱥᱚᱦᱨᱟᱭ ᱯᱚᱨᱚᱵᱽ ᱠᱟᱱ ᱛᱟᱵᱚᱱᱟ ᱱᱚᱣᱟ ᱜᱮ ᱟᱥᱚᱞᱟᱜ ᱠᱟᱱ ᱛᱟᱵᱚᱱᱟ᱾ ᱟᱨ ᱚᱱᱟ ᱛᱟᱭᱚᱢ ᱛᱮ ᱥᱟᱶ ᱥᱟᱶ ᱛᱮᱢᱟ ᱵᱟᱦᱟ ᱦᱟᱸᱜ ᱦᱤᱡᱩᱜ ᱛᱟᱵᱚᱱᱟ ᱵᱟᱨ ᱯᱮ ᱪᱟᱸᱫᱚ ᱛᱟᱭᱚᱢ, ᱚᱱᱟ ᱦᱚᱸ ᱟᱹᱰᱤ ᱢᱟᱨᱟᱝ ᱟᱹᱥᱩᱞᱟᱜ ᱠᱟᱱ ᱛᱟᱵᱚᱱ ᱜᱮᱭᱟ ᱱᱚᱝᱠᱟ,
ᱟᱨ ᱚᱱᱟ ᱯᱟᱛᱟ ᱯᱚᱨᱚᱵᱽ ᱥᱮ ᱚᱱᱟ ᱠᱚ ᱫᱚ ᱵᱟᱹᱞᱤᱧ ᱥᱟᱵᱟᱜ ᱟᱠᱟᱱᱟ ᱛᱚ ᱚᱱᱟ ᱡᱮᱦᱮᱛᱩ ᱢᱤᱫᱴᱮᱡ ᱴᱚᱞᱟ ᱨᱮ ᱫᱚ ᱵᱟᱝ ᱦᱩᱭᱩᱜᱼᱟ, ᱚᱠᱟᱨᱮ ᱪᱚᱝ ᱦᱟᱱᱛᱮ ᱱᱟᱛᱮ ᱛᱚ ᱦᱩᱭᱩᱜᱼᱟ ᱚᱱᱟ ᱛᱮ ᱚᱱᱟ ᱫᱚ ᱦᱟᱜ ᱵᱟᱹᱞᱤᱧ ᱨᱚᱲ ᱤᱫᱤ ᱛᱟᱨᱟ ᱞᱮᱜᱼᱟ ᱛᱚ ᱟᱫᱚ ᱟᱯᱮ ᱥᱮᱫ ᱜᱮ ᱦᱟᱸᱜ ᱪᱮᱫ ᱠᱚ ᱦᱟᱸᱜ ᱯᱚᱨᱚᱵᱽ ᱦᱩᱭᱩᱜᱼᱟ ᱟᱫᱚ ᱟᱯᱮ ᱥᱮᱱᱟᱜ ᱦᱚᱸ ᱛᱷᱚᱲᱟ ᱜᱟᱱ ᱠᱟᱹ ᱴᱤᱡ ᱞᱟᱹᱭ ᱟᱸᱡᱚᱢ ᱵᱮᱱ
ᱟᱞᱮ ᱥᱮᱫ ᱦᱚᱸ ᱵᱟᱦᱟ ᱥᱚᱨᱦᱟᱭ ᱟᱨ ᱦᱩᱭᱩᱜ ᱠᱟᱱᱟ, ᱚᱱᱟ ᱢᱟᱨᱟᱝ ᱯᱟᱛᱟ ᱚᱱᱟ ᱢᱟᱱᱮ ᱯᱟᱛᱟ ᱫᱚ ᱟᱞᱮᱴᱷᱮᱱ ᱫᱚ ᱵᱟᱝ ᱦᱳᱭᱳᱜᱼᱟ ᱛᱚ ᱚᱱᱟ ᱧᱩᱛᱩᱢ ᱛᱟᱦᱚ ᱞᱮᱱᱟ ᱟᱞᱮ ᱟᱹᱛᱳ ᱨᱮᱱ ᱛᱮᱜᱮ ᱜᱟᱭᱟᱱ ᱞᱮ ᱠᱚᱨᱟᱣ ᱚᱪᱚᱭ ᱜᱮᱭᱟ᱾
ᱴᱷᱤᱠ ᱴᱷᱤᱠ ᱴᱷᱤᱠ ᱦᱚᱭ᱾
ᱚᱱᱟ ᱦᱩᱭᱩᱜ ᱜᱮᱭᱟ ᱟᱨ ᱥᱚᱨᱦᱟᱭ ᱫᱚ ᱥᱚᱨᱦᱟᱭ ᱜᱮ ᱡᱚᱛᱚ ᱠᱷᱚᱱ ᱞᱟᱹᱴᱩ ᱯᱚᱨᱚᱵᱽ ᱠᱟᱱᱟ ᱛᱚ᱾ ᱵᱟᱠᱚ ᱢᱮᱱᱟ ᱦᱟᱹᱛᱤ ᱞᱮᱠᱟᱱ ᱥᱚᱦᱨᱟᱭ᱾ ᱚᱱᱟ ᱨᱮᱫᱚ ᱟᱨᱚ ᱡᱟᱸᱠ ᱡᱚᱢᱚᱠ ᱚᱱᱠᱟ ᱟᱹᱰᱤ ᱨᱟᱹᱥᱠᱟᱹ ᱜᱮ ᱦᱩᱭᱩᱜ ᱛᱟᱞᱮ ᱛᱟᱦᱮᱸᱱᱟ ᱚᱱᱟ ᱫᱚ᱾
ᱦᱳᱭ ᱦᱳᱭ ᱚᱱᱟ ᱫᱚ ᱮᱱᱛᱮᱫ ᱨᱟᱹᱥᱠᱟᱹ ᱨᱮᱭᱟᱜ ᱯᱚᱨᱚᱵᱽ ᱠᱟᱱ ᱛᱟᱵᱚᱱᱟ ᱟᱨ ᱥᱟᱶ ᱛᱮ ᱦᱟᱹᱛᱤ ᱞᱮᱠᱟ ᱜᱮ ᱛᱚ ᱢᱟᱨᱟᱝᱼᱟ ᱚᱱᱟ ᱫᱚ᱾
ᱢᱟᱨᱟᱝᱟ
ᱟᱨ ᱚᱱᱟ ᱥᱚᱨᱦᱟᱭ ᱜᱮ ᱟᱵᱚᱣᱟᱜ ᱩᱯᱨᱩᱢ᱾ ᱥᱚᱨᱦᱟᱭ ᱜᱮ ᱩᱯᱨᱩᱢ ᱟᱨ ᱥᱟᱶ ᱥᱟᱶ ᱛᱮ ᱵᱟᱦᱟ ᱢᱤᱫᱴᱮᱱ ᱩᱯᱨᱩᱢ ᱠᱟᱱ
ᱵᱟᱦᱟ ᱦᱮᱸ
ᱦᱩᱸ ᱵᱟᱦᱟ ᱥᱚᱨᱦᱟᱭ ᱫᱚ
ᱚᱲᱟᱜ ᱠᱚ ᱢᱚᱸᱡᱽ ᱜᱮ ᱠᱚ ᱥᱟᱯᱷᱟ ᱠᱟᱜᱼᱟ ᱛᱚ ᱠᱩᱞᱦᱤ ᱠᱚᱨᱮ ᱦᱚᱸ ᱚᱱᱟ ᱵᱟ ᱛᱤ ᱠᱚ ᱞᱮ ᱞᱟᱜᱟᱣᱟ ᱛᱚ ᱟᱫᱚ ᱟᱹᱰᱤ ᱢᱚᱡᱽ ᱵᱩᱡᱷᱟᱹᱜᱼᱟ ᱥᱚᱨᱦᱟᱭ ᱫᱚ ᱢᱟᱱᱮ ᱜᱟᱫᱮᱞ ᱨᱟᱹᱥᱠᱟᱹ ᱜᱮ ᱵᱩᱡᱷᱟᱹᱜᱼᱟ᱾
ᱦᱳᱭ ᱦᱳᱭ ᱴᱷᱤᱠ ᱥᱚᱨᱦᱟᱭ ᱫᱚ ᱡᱚᱛᱚ ᱦᱚᱲ ᱜᱮᱵᱚᱱ ᱨᱟᱹᱥᱠᱟᱹ ᱜᱮᱭᱟ ᱡᱮᱞᱮᱠᱷᱟ ᱵᱤᱱ ᱢᱮᱱ ᱠᱮᱭᱟ, ᱤᱭᱟᱹ ᱥᱟᱯᱳᱥ ᱦᱩᱲᱩ ᱠᱚᱵᱚᱱ ᱜᱮᱫ ᱯᱨᱟᱣ ᱵᱟᱲᱟ ᱠᱮᱫᱟ ᱵᱚᱱ, ᱛᱚ ᱡᱟᱭᱦᱳᱠ ᱟᱭᱢᱟ ᱜᱮᱛ ᱯᱷᱚᱥᱚᱞ ᱵᱚᱱ ᱮᱢᱟᱢ ᱵᱟᱲᱟ ᱠᱮᱫᱟ ᱥᱮ ᱵᱚᱱ ᱧᱟᱢᱟ ᱛᱚ ᱚᱱᱟ ᱨᱟᱹᱥ ᱠᱟᱹ ᱛᱮ ᱦᱚᱸ ᱵᱮᱱ ᱢᱮᱱ ᱫᱟᱲᱮᱭᱟᱜᱼᱟ ᱡᱮ ᱡᱚᱢᱼᱧᱩ ᱢᱤᱫᱴᱟᱝ ᱟᱨ ᱚᱸᱰᱮ ᱦᱟᱸᱜ ᱢᱟᱱᱮ ᱚᱱᱮ ᱡᱮᱵᱚᱱ ᱧᱟᱢᱮᱫ ᱠᱟᱱ ᱦᱜ ᱱᱟᱣᱟ ᱱᱟᱣᱟ ᱢᱤᱫᱴᱮᱱ ᱯᱷᱚᱥᱚᱞ ᱛᱚ ᱚᱱᱟ ᱠᱚ ᱜᱮ ᱦᱟᱸᱜ ᱢᱟᱱᱮ ᱵᱚᱸᱜᱟ ᱦᱚᱸᱵᱚᱱ ᱮᱢ ᱠᱚ ᱠᱟᱱᱟ᱾ ᱮᱢ ᱢᱟᱲᱟᱝ ᱵᱟᱲᱟ ᱠᱟ ᱠᱟᱛᱮ ᱟᱵ ᱦᱚᱸ ᱛᱮᱵᱚᱱ ᱨᱟᱹᱥᱠᱟᱹ ᱭᱮᱫ ᱠᱟᱱᱟ ᱮᱱᱮᱡ ᱡᱚᱝ ᱥᱮᱨᱮᱧ ᱡᱚᱝ ᱞᱮᱠᱟᱵᱚᱱ ᱦᱮᱸ ᱟᱨ ᱚᱱᱟ ᱵᱷᱤᱛᱨᱤ ᱛᱮ ᱜᱮ ᱟᱵᱚᱣᱟᱜ ᱢᱟ ᱟᱭᱢᱟ ᱪᱮᱫ ᱠᱚ ᱪᱚᱝ ᱱᱤᱭᱚᱢ ᱢᱮᱱᱟᱜ ᱛᱟᱵᱚᱱᱟ ᱛᱚᱵᱮ ᱚᱱᱟ ᱦᱚᱸ ᱚᱱᱟ ᱱᱤᱭᱚᱢ ᱜᱮ ᱦᱟᱜ ᱵᱚᱱ ᱯᱷᱳᱚᱞᱳ ᱤᱫᱤᱭᱮᱫ ᱠᱟᱱ ᱜᱮᱭᱟ, ᱟᱫᱚ
ᱟᱯᱮ ᱟᱯᱮᱥᱮᱫ ᱢᱟᱱᱮ ᱚᱠᱟᱴᱟᱜ ᱵᱚᱸᱜᱟ ᱨᱮ ᱯᱮ ᱥᱚᱨᱦᱟᱭᱚᱜ ᱛᱟᱦᱮᱱᱟ?
ᱦᱳᱭ ᱟᱞᱮ ᱫᱚ ᱡᱮᱞᱮᱠᱟ ᱵᱮ ᱢᱮᱱᱟᱜᱼᱟ ᱟᱞᱮ ᱫᱚ ᱦᱟᱸᱜ ᱡᱟᱱᱩᱣᱟᱨᱤ ᱪᱟᱸᱫᱳ ᱞᱮ ᱢᱟᱜᱽ ᱪᱟᱸᱫᱚ ᱦᱟᱸᱜ ᱞᱮ ᱢᱮᱱᱟ ᱢᱟᱜᱽ ᱟᱨ ᱤᱝᱨᱮᱡᱤ ᱛᱮ ᱢᱟ ᱡᱟᱱᱩᱣᱟᱨᱤ ᱪᱟᱸᱫᱚ ᱯᱟᱲᱟᱜᱼᱟ ᱛᱚ ᱢᱟ ᱪᱟᱸᱫᱳ ᱪᱳᱫᱫᱳ ᱛᱟᱹᱨᱤᱠᱷ ᱜᱟᱱ ᱠᱟᱛᱮ ᱦᱳᱭ ᱯᱩᱥ ᱪᱟᱸᱫᱳ ᱯᱟᱨᱚᱢ ᱠᱟᱛᱮ ᱢᱟᱜᱽ ᱪᱟᱸᱫᱩ ᱢᱟᱜᱽ ᱪᱟᱸᱫᱩ ᱮᱠ ᱛᱟᱹᱨᱤᱠ ᱯᱟᱥᱮ ᱯᱟᱨᱟᱜ-ᱟ ᱦᱳᱭ ᱢᱟᱜᱽ ᱪᱟᱸᱫᱚ ᱞᱮ ᱥᱚᱨᱦᱟᱭᱚᱜ ᱟᱞᱮ ᱫᱚ
ᱚ ᱟᱪᱪᱷᱟ ᱟᱞᱮ ᱫᱚ ᱯᱩᱥ ᱵᱚᱸᱜᱟ
ᱟᱪᱪᱷᱟ ᱯᱩᱥ ᱟᱪᱪᱷᱟ ᱞᱟᱦᱟ ᱨᱮ ᱜᱮ ᱯᱮ ᱥᱚᱨᱦᱟᱭᱚᱜ ᱟᱫᱚ ᱚᱱᱮ ᱠᱚ ᱢᱮᱱᱟᱻᱟ᱾
ᱦᱮᱸ ᱱᱟᱥᱮᱱᱟᱜ ᱦᱟᱱᱛᱮ ᱱᱟᱛᱮ-ᱟ ᱟᱞᱮ ᱫᱚ ᱡᱟᱱᱣᱟᱨᱤ ᱨᱮᱱᱟᱜ ᱫᱚᱥ ᱛᱟᱹᱨᱤᱠᱷ ᱜᱟᱱ ᱚᱱᱠᱟ ᱯᱟᱲᱟᱜ ᱛᱟᱞᱮᱭᱟ᱾
ᱦᱳᱭ ᱦᱳᱭ ᱟᱞᱮ ᱫᱚ ᱢᱟᱜᱽ ᱪᱟᱸᱫᱚ ᱠᱟᱱ ᱛᱟᱞᱮᱭᱟ ᱟᱨ ᱱᱚᱣᱟ ᱫᱚ ᱦᱳᱭ ᱞᱟᱹᱭ ᱵᱮᱱ
ᱟᱞᱮ ᱫᱚ ᱰᱮᱴ ᱠᱚᱨᱟ ᱛᱟᱞᱮ ᱢᱟᱱᱮ ᱯᱩᱥ ᱵᱚᱸᱜᱟ ᱨᱮᱱᱟᱜ ᱯᱩᱪᱤᱥ ᱛᱟᱹᱨᱤᱠᱷ ᱠᱷᱚᱱ ᱮᱦᱚᱵᱽᱚᱜ ᱛᱟᱞᱮᱭᱟ᱾
ᱴᱷᱤᱠ ᱴᱷᱤᱠ ᱦᱮᱸ ᱟᱫᱚ ᱡᱟᱭ ᱦᱳᱠ ᱢᱟᱱᱮ ᱛᱷᱚᱲᱟ ᱢᱟᱱᱮ ᱰᱮᱴ ᱠᱚ ᱥᱮ ᱛᱟᱹᱨᱤᱠᱷ ᱠᱚ ᱛᱷᱚᱲᱟ ᱞᱟᱦᱟ ᱛᱟᱭᱚᱢ ᱡᱩᱫᱤ ᱢᱮᱱᱟᱜ ᱛᱟᱵᱚᱱ ᱜᱮᱭᱟ ᱛᱚᱵᱮ ᱚᱱᱟ ᱫᱚ ᱛᱟᱦᱮᱱ ᱜᱮᱭᱟ ᱛᱚᱵᱮ ᱡᱚᱛᱚ ᱡᱮᱢᱚᱱ ᱢᱚᱡᱽ ᱛᱮᱵᱚᱱ ᱠᱚᱨᱟᱣ ᱢᱚᱡᱽ ᱛᱮᱵᱚᱱ ᱯᱟᱞᱚᱱ ᱤᱫᱤᱭ ᱢᱟ ᱟᱨ ᱡᱮᱞᱮᱠᱟ ᱵᱮᱱ ᱢᱮᱱ ᱠᱮᱜᱼᱟ ᱚᱱᱟ ᱠᱚᱨᱮ ᱦᱚᱸ ᱟᱭᱢᱟ ᱦᱚᱭ ᱛᱚ ᱟᱵᱚ ᱚᱱᱟ ᱪᱮᱫ ᱫᱚᱦᱚᱭ ᱨᱮᱭᱟᱜ ᱫᱚᱨᱠᱟᱨ ᱢᱮᱱᱟᱜ ᱛᱟᱵᱚᱱᱟ ᱦᱚᱭ ᱛᱚ ᱡᱮᱞᱮᱠᱟ ᱵᱮᱱ ᱢᱮᱱ ᱠᱮᱭᱟ ᱟᱵᱩ ᱦᱟᱸᱜ ᱞᱟᱦᱟᱛᱮᱱ ᱠᱩ ᱜᱚᱜᱚ ᱵᱟᱵᱟ ᱛᱟᱠᱚ ᱥᱮ ᱦᱟᱲᱟᱢ ᱵᱩᱰᱷᱤ ᱛᱟᱠᱚ ᱪᱮᱫ ᱠᱚᱪᱚᱝ ᱠᱚ ᱵᱟᱰᱟᱭ ᱠᱟᱱ ᱛᱟᱦᱮᱱᱟ ᱛᱚ ᱚᱱᱟ ᱠᱚ ᱵᱚᱥᱛᱩ ᱟᱵᱚ ᱛᱟᱞᱟᱨᱮ ᱟᱹᱰᱤ ᱠᱟᱯᱷᱤ ᱜᱟᱱ ᱠᱷᱟᱱ ᱵᱟᱹᱱᱩᱜ-ᱟ᱾ ᱛᱚ ᱡᱟᱛᱮ ᱡᱮᱢᱚᱱ ᱚᱱᱟ ᱥᱚᱨᱦᱟᱭ ᱛᱟᱞᱟ ᱛᱮ ᱦᱚᱭ ᱛᱚ ᱢᱤᱫᱵᱟᱨ ᱪᱮᱫ ᱠᱚ ᱪᱚᱝ ᱪᱮᱫ ᱫᱚᱨᱠᱟᱨ ᱢᱮᱱᱟᱜ ᱛᱟᱵᱚᱱᱟ ᱛᱚ ᱩᱱ ᱨᱩᱠᱤᱡᱟᱛᱮ ᱡᱮᱢᱚᱱ ᱟᱵᱚ ᱵᱚᱱ ᱪᱮᱫ ᱫᱚᱦᱚ ᱠᱟᱜ ᱟᱨ ᱟᱵᱚ ᱫᱟᱨᱟᱭ ᱠᱟᱱ ᱟᱵᱚ ᱟᱫᱚᱱ ᱦᱚᱭ ᱛᱚ ᱵᱷᱚᱵᱤᱥᱚᱛ ᱨᱮ ᱦᱩᱭᱩᱜ ᱟᱠᱚ ᱜᱤᱫᱽᱟᱹᱨ ᱯᱤᱫᱽᱟᱹᱨ ᱠᱚ ᱩᱱᱠᱩ ᱦᱚᱸ ᱡᱟᱛᱮ ᱡᱮᱢᱚᱱ ᱵᱚᱱ ᱞᱟᱹᱭ ᱪᱤᱫ ᱫᱟᱲᱮ ᱣᱟᱠᱩ
ᱟᱵᱚ ᱱᱤᱛᱚᱜ ᱵᱚᱱ ᱫᱚᱦᱚ ᱤᱫᱤ ᱞᱮᱠᱷᱟᱱ ᱟᱵᱚ ᱦᱚᱸ ᱯᱚᱨᱮ ᱛᱮᱵᱚᱱ ᱞᱟᱹᱭ ᱤᱫᱤ ᱫᱟᱲᱮ ᱟᱠᱚᱣᱟ ᱛᱟᱭᱚᱢ ᱨᱮᱱ ᱜᱤᱫᱽᱨᱟᱹ ᱠᱚ
ᱦᱩᱸ ᱟᱫᱚ ᱱᱚᱣᱟ ᱜᱮ ᱟᱵᱩ ᱛᱟᱞᱟ ᱨᱮ ᱟᱵᱩ ᱦᱟᱜ ᱵᱩᱣᱟᱜ ᱜᱮ ᱦᱟᱜ ᱟᱭᱢᱟ ᱡᱟᱹᱛ ᱦᱮᱸ ᱟᱭᱢᱟ ᱦᱚᱲ ᱴᱷᱮᱱ ᱜᱮ ᱦᱟᱸᱜ ᱟᱹᱞᱤᱧ ᱞᱤᱧ ᱧᱮᱞ ᱫᱟ ᱥᱮ ᱠᱷᱩᱫ ᱟᱹᱞᱤᱧ ᱴᱷᱮᱱ ᱜᱮ ᱮᱴᱟᱜ ᱦᱚᱲ ᱴᱷᱮᱡ ᱫᱚ ᱟᱨ ᱪᱮᱫ ᱞᱤᱧ ᱢᱮᱱᱟ ᱛᱚ ᱟᱹᱞᱤᱧ ᱜᱮ ᱦᱟᱸᱜ ᱟᱵᱩ ᱟᱸᱵᱩᱣᱟᱜ ᱜᱮ ᱦᱟᱸᱜ ᱢᱟᱱᱮ ᱟᱹᱰᱤ ᱡᱟᱹᱥᱛᱤ ᱫᱚ ᱦᱟᱸᱜ ᱵᱟᱹᱞᱤᱧ ᱵᱟᱰᱟᱭ ᱠᱟᱱᱟ ᱱᱟᱸᱦᱜ ᱵᱟᱝ ᱫᱚ ᱵᱟᱰᱟᱭ ᱜᱮ ᱵᱟᱞᱤᱧ ᱠᱩᱨᱩᱢᱩᱴᱩ ᱠᱟᱜ ᱦᱟᱸᱜ ᱵᱟᱝ ᱫᱚ ᱞᱟᱹᱭ ᱜᱮ ᱵᱟᱠᱚ ᱞᱟᱹᱭ ᱛᱤᱭᱳᱜ ᱠᱚᱣ ᱞᱤᱧᱟ ᱦᱟᱸᱜ ᱛᱚ ᱡᱟᱭᱦᱳᱠ ᱛᱚ ᱱᱤᱛᱚᱜ ᱵᱚᱨᱛᱚᱢᱟᱱ ᱱᱤᱛᱚᱜ ᱞᱤᱧ ᱦᱩᱫᱤᱥᱚᱜ-ᱟ ᱢᱟᱱᱮ ᱵᱟᱰᱟᱭ ᱫᱚ ᱟᱹᱰᱤ ᱞᱟᱹᱠᱛᱤ ᱠᱟᱱ ᱜᱮᱭᱟ᱾ ᱡᱟᱦᱟᱸ ᱫᱚ
ᱵᱟᱰᱟᱭ ᱫᱚ ᱟᱹᱰᱤ ᱞᱟᱹᱠᱛᱤ ᱠᱟᱱ ᱜᱮᱭᱟ ᱦᱮᱸ᱾
ᱛᱚ ᱫᱚ ᱟᱵᱚ ᱡᱩᱫᱤ ᱚᱱᱟ ᱠᱚ ᱵᱟᱵᱚᱱ ᱵᱟᱰᱟᱭ ᱠᱷᱟᱡᱽ ᱛᱚ ᱚᱥᱛᱤᱛ ᱛᱚ ᱢᱟ ᱚᱸᱰᱮ ᱜᱮ ᱛᱟᱦᱮᱱ ᱠᱟᱱᱟ ᱛᱚ
ᱛᱮᱦᱮᱱ ᱠᱟᱱᱟ᱾
ᱟᱫᱚ ᱚᱱᱮ ᱚᱱᱠᱟ ᱠᱟᱱᱟ ᱫᱚ ᱡᱚᱛᱮ ᱡᱮᱢᱚᱱ
ᱤ ᱱᱤᱛᱚᱜ ᱱᱤᱡᱮᱨ ᱯᱚᱛᱷᱚᱢ ᱵᱟᱢ ᱚᱱᱟ ᱠᱚ ᱵᱟᱢ ᱵᱟᱲᱟᱭ ᱞᱮᱠᱷᱟᱱ ᱯᱚᱨᱮ ᱪᱮᱠᱟᱢ ᱞᱟᱹᱭ ᱟᱠᱚᱣᱟ ᱮᱴᱟᱜ ᱦᱚᱲ
ᱴᱷᱤᱠ ᱴᱷᱤᱠ ᱦᱮᱸ ᱯᱚᱥᱞᱟᱣ ᱚᱪᱚᱜ ᱟᱵᱚᱱ
ᱯᱚᱥᱲᱟ ᱟᱪᱚ ᱟᱵᱚᱱ
ᱦᱩᱸ ᱢᱮᱱᱟᱠᱚ ᱦᱮᱸ ᱧᱩᱛᱩᱢ ᱨᱮᱱ ᱥᱟᱱᱛᱟᱲ ᱛᱚᱵᱮ ᱟᱵᱚ ᱫᱚ ᱛᱮ ᱧᱩᱛᱩᱢ ᱨᱮᱱ ᱥᱟᱱᱛᱟᱲ ᱫᱚ ᱛᱚ ᱵᱟᱵᱚᱱ ᱦᱩᱭᱩᱜ-ᱟ ᱠᱟᱹᱢᱤ ᱨᱮᱱ ᱥᱟᱱᱛᱟᱲ ᱦᱩᱭᱩᱜ ᱡᱟᱲᱩᱲᱟ᱾ ᱠᱷᱟᱹᱴᱤ ᱥᱟᱱᱛᱟᱲ ᱦᱳᱭ ᱠᱷᱟᱹᱴᱤ ᱥᱟᱱᱛᱟᱲ ᱦᱩᱭᱩᱜ ᱡᱟᱲᱩᱲᱟ ᱡᱟᱛᱮ ᱡᱮᱢᱚᱱ ᱟᱵᱚᱣᱟᱜ ᱚᱠᱟᱴᱟᱜ ᱢᱟᱱᱮ ᱟᱥᱚᱞ ᱟᱥᱚ ᱚᱞ ᱵᱩᱥᱛᱩ ᱢᱤᱫᱵᱟᱨ ᱟᱵᱚᱣᱟᱜ ᱛᱚ ᱢᱤᱫᱵᱟᱨ ᱟᱨ ᱪᱮᱫ ᱠᱚᱪᱚᱝ ᱚᱱᱠᱟ ᱜᱮ ᱦᱟᱜ ᱢᱮᱱᱟᱜ ᱛᱟᱵᱚᱱᱟ᱾ ᱛᱚ ᱚᱱᱟ ᱜᱮ ᱦᱟᱸᱜ ᱢᱟᱱᱮ ᱟᱵᱚᱣᱟᱜ ᱩᱨᱩᱢ ᱩᱯᱨᱩᱢ ᱫᱚᱭ ᱮᱢ ᱫᱟ᱾ ᱛᱚᱵᱮ ᱱᱚᱣᱟ ᱠᱚ ᱵᱤᱥᱚᱭ ᱛᱮ ᱟᱵᱚ ᱢᱟᱱᱮ ᱢᱚᱸᱡᱽ ᱛᱮ ᱵᱟᱰᱟᱭ ᱡᱩᱲᱩᱲ ᱵᱚᱱᱟ᱾
ᱛᱚᱵᱮ ᱥᱮᱱ ᱫᱚ ᱦᱟᱜ ᱟᱹᱰᱤ ᱠᱷᱟᱹᱴᱤ ᱥᱟᱱᱛᱟᱲ ᱫᱚᱵᱚᱱ ᱦᱩᱭᱩᱜ ᱠᱟᱱ᱾ ᱚᱱᱮ ᱚᱝᱠᱟ ᱟᱫᱚ ᱡᱟᱭᱦᱳᱠ ᱢᱮᱱᱮᱫ ᱠᱟᱱᱟᱞᱤᱧ ᱴᱟᱭᱤᱢ ᱠᱚᱦᱚᱸ ᱦᱮᱡ ᱦᱤᱫᱤᱡ ᱪᱟᱞᱟᱜ ᱠᱟᱱ ᱛᱟᱞᱟᱝᱟ ᱦᱟᱸᱜ ᱛᱚᱵᱮ
ᱦᱮᱸ ᱦᱮᱸ
ᱟᱨᱦᱚᱸ ᱚᱱᱠᱟᱜᱮ ᱜᱟᱞᱢᱟᱨᱟᱣ ᱢᱟ ᱥᱟᱨᱮ ᱢᱟ ᱥᱟᱨᱮᱡ ᱠᱟᱱ ᱜᱮ ᱦᱟᱜ᱾ ᱛᱚᱵᱮ ᱮ ᱫᱚᱥᱟᱨ ᱧᱟᱯᱟᱢ ᱨᱮᱦᱟᱜ ᱞᱟᱝ ᱨᱚᱯᱚᱲ